ᱦᱳᱭ ᱜᱚᱝᱠᱮ ᱨᱚᱲ ᱟᱸᱡᱚᱢᱚᱜ ᱠᱟᱱᱟ?
ᱦᱮᱸ ᱟᱸᱡᱚᱢ ᱧᱟᱢᱚᱜ ᱠᱟᱱᱟ᱾
ᱟᱪᱪᱷᱟ ᱛᱟᱦᱞᱮ ᱜᱚᱝᱠᱮ ᱪᱮᱫ ᱠᱚᱢ ᱪᱤᱠᱟᱹᱭᱮᱫ ᱠᱟᱱᱟ ᱱᱤᱛᱳᱜ ᱫᱚ?
ᱪᱤᱠᱟᱹ ᱦᱚᱸ ᱵᱟᱝᱟ ᱦᱟᱸᱜᱼᱟᱭ ᱵᱟᱦᱟᱨᱮ ᱨᱮᱜᱮᱧ ᱫᱩᱲᱩᱵ ᱟᱠᱟᱱᱟ, ᱟᱨ ᱟᱢ ᱫᱚ?
ᱦᱳᱭ ᱤᱧᱦᱚᱸ ᱚᱝᱠᱟ ᱜᱮ ᱵᱟᱦᱨᱮ ᱨᱮᱜᱮ, ᱛᱚ ᱫᱟᱜ ᱡᱟᱹᱲᱤ ᱠᱚ ᱵᱚᱱᱫᱚ ᱠᱮᱫ ᱛᱮ ᱟᱫᱚ ᱠᱟᱹᱴᱤᱡ ᱵᱟᱦᱨᱮ ᱥᱮᱫ ᱩᱰᱩᱠ ᱵᱟᱲᱟ ᱦᱳᱭ ᱠᱟᱱᱟ ᱫᱟᱨᱟ ᱵᱟᱨᱟ ᱦᱳᱭᱳᱜ ᱠᱟᱱᱟ᱾
ᱚᱻ᱾
ᱛᱟᱦᱚᱞᱮ ᱟᱯᱮ ᱥᱮᱱ ᱫᱚ ᱚᱠᱟ ᱞᱮᱠᱟ ᱫᱟᱜ ᱡᱟᱹᱲᱤ ᱠᱚ ᱦᱳᱭᱮᱱᱟ ᱥᱮ ᱵᱟᱝᱟ ᱛᱮᱦᱮᱧ ᱫᱚ?
ᱵᱟᱝ ᱛᱮᱦᱮᱧ ᱫᱚ ᱟᱞᱮ ᱱᱚᱛᱮ ᱫᱚ ᱥᱤᱛᱩᱝ ᱜᱮ ᱥᱤᱛᱩᱝ ᱞᱮᱫᱟᱭ᱾ ᱟᱻ ᱫᱟᱜ ᱡᱟᱹᱲᱤ ᱫᱚ ᱵᱟᱭ ᱦᱩᱭ ᱠᱟᱱᱟ ᱱᱚᱝᱠᱟ᱾
ᱟᱪᱪᱷᱟ᱾ ᱛᱟᱦᱚᱞᱮ ᱜᱚᱝᱠᱮ ᱦᱳᱨᱳ ᱨᱚᱦᱚᱭ ᱠᱚᱫᱚ ᱚᱠᱟ ᱞᱮᱠᱟ ᱛᱤᱱᱟᱹᱜ ᱥᱟᱺᱜᱤᱧ ᱞᱟᱦᱟᱭᱮᱱ ᱛᱟᱯᱮᱭᱟ ᱥᱮ ᱵᱟᱝᱟ?
ᱦᱮᱸᱜᱼᱮ ᱛᱚ ᱠᱤᱪᱷᱩ ᱠᱷᱚᱱ ᱞᱟᱦᱟ ᱵᱟᱹᱭᱦᱟᱹᱲ ᱤᱧ ᱦᱮᱡ ᱮᱱᱟ ᱟᱨ ᱮᱭ ᱪᱟᱥ ᱵᱟᱥ ᱠᱚ ᱟᱞᱮ ᱱᱚᱛᱮ ᱮᱭ ᱥᱩᱨᱩᱜ ᱞᱟᱹᱜᱤᱫ᱾ ᱛᱚ ᱠᱷᱮᱛ ᱠᱚ ᱴᱷᱤᱠ ᱵᱟᱲᱟ ᱪᱟᱞᱟᱣ ᱦᱩᱭ ᱟᱠᱟᱱᱟ ᱦᱩᱭ ᱞᱮᱱᱟ ᱦᱤᱸᱛᱚᱜ ᱜᱮ᱾ ᱦᱮᱸᱜᱼᱮ ᱠᱤᱪᱷᱩ ᱠᱷᱚᱱ ᱞᱟᱦᱟᱧ ᱦᱮᱡ ᱮᱱᱟ ᱟᱨ ᱪᱮᱫ ᱤ ᱥᱩᱨᱩᱜ ᱞᱟᱹᱜᱤᱫ᱾
ᱟᱪᱪᱷᱟ ᱛᱟᱦᱞᱮ ᱱᱟᱯᱟᱭ ᱜᱮ, ᱞᱟᱦᱟ ᱠᱷᱚᱱᱟᱜ ᱜᱮ ᱫᱟᱜ ᱡᱟᱨᱤ ᱦᱳᱭ ᱟᱞᱮ ᱱᱚᱛᱮ ᱦᱚᱸ ᱫᱟᱜ ᱡᱟᱹᱲᱤ ᱠᱚᱫᱚ ᱦᱩᱭ ᱵᱟᱲᱟᱣ ᱟᱠᱟᱱᱛᱮ ᱠᱷᱮᱛ ᱠᱚᱦᱚᱸ ᱥᱤ ᱩᱯᱮ ᱥᱤ ᱞᱟᱹᱜᱤᱫ ᱫᱚ ᱥᱤᱵᱟᱨᱟ ᱦᱩᱭ ᱟᱠᱟᱱᱟ ᱥᱮ ᱨᱚᱦᱚᱭ ᱞᱟᱹᱜᱤᱫ ᱫᱚ ᱟᱫᱚ ᱚᱱᱠᱟ ᱞᱮᱠᱟ ᱫᱚ ᱢᱟᱱᱮ ᱵᱟᱝ ᱡᱚᱢᱟ ᱠᱟᱱᱟ ᱡᱮ ᱱᱚᱣᱟ ᱨᱮᱜᱮ ᱨᱚᱦᱚᱭ ᱦᱩᱭᱩᱜ ᱠᱟᱱᱟ ᱟᱫᱚ ᱵᱟᱹᱭᱦᱟᱹᱲ ᱠᱚᱥᱮᱫ ᱫᱚ ᱫᱟᱜ ᱠᱚ ᱵᱷᱟᱹᱜᱤ ᱜᱮ ᱦᱩᱭ ᱟᱠᱟᱱᱛᱮ ᱚᱱᱟ ᱠᱚᱫᱚ ᱨᱚᱦᱚᱭ ᱵᱟᱲᱟ ᱦᱩᱭᱩᱜ ᱠᱟᱱᱟ ᱡᱟᱜᱮ ᱱᱤᱛᱚᱜ ᱫᱚ ᱪᱟᱞᱟᱜ ᱠᱟᱱᱟ ᱟᱪᱪᱷᱟ ᱛᱟᱦᱞᱮ ᱜᱚᱝᱠᱮ ᱟᱫᱚ ᱦᱩᱲᱩ ᱨᱚᱦᱚᱭ ᱠᱚ ᱮᱛᱚᱦᱚᱵ ᱠᱟᱱ ᱛᱟᱯ ᱯᱮᱭᱟ ᱚᱱᱟ ᱵᱮᱜᱚᱨ ᱛᱟᱦᱚᱞᱮ ᱟᱨ ᱱᱤᱛᱚᱜ ᱫᱚᱛᱚ ᱚᱱᱠᱟ ᱠᱟᱹᱢᱤ ᱞᱮᱠᱟ ᱫᱚ ᱵᱟᱹᱱᱩᱜ ᱠᱟᱫᱟ ᱪᱮᱫ ᱜᱮ ᱵᱟᱝ ᱥᱮ
ᱦᱮᱸ
ᱛᱟᱦᱞᱮ ᱟᱯᱮ ᱥᱮᱫ ᱫᱚ ᱪᱮᱫ ᱛᱮᱠᱚ ᱥᱤᱭᱮᱫ ᱠᱟᱱᱟ ᱥᱮ ᱚᱠᱟᱴᱟᱜ ᱠᱚ ᱵᱮᱵᱚᱦᱟᱨᱮᱜ ᱠᱟᱱᱟ ᱱᱮᱛᱟᱨ ᱫᱚ ᱥᱤ ᱞᱟᱹᱜᱤᱫ ᱛᱮ
ᱟᱞᱮ ᱱᱚᱱᱛᱮ ᱫᱚ ᱱᱟᱦᱮᱞ ᱫᱚ ᱞᱟᱦᱟ ᱫᱚ ᱥᱤ ᱵᱟᱲᱟ ᱦᱩᱭ ᱠᱚᱜᱼᱟ ᱟᱫᱚ ᱱᱮᱛᱟᱨ ᱫᱚ ᱱᱟᱦᱮᱞ ᱫᱚ ᱵᱟᱫᱽ ᱜᱤᱰᱤ ᱦᱩᱭ ᱠᱟᱱᱟ ᱟᱨ ᱱᱮᱛᱟᱨ ᱫᱚ ᱚᱱᱮ ᱴᱨᱟᱠᱴᱟᱨ ᱛᱮᱜᱮ ᱯᱟᱣᱟᱨ ᱴᱤᱞᱟᱨ ᱛᱮᱜᱮ ᱢᱚᱴᱟᱢᱩᱴᱤ ᱥᱤ ᱵᱟᱲᱟ ᱫᱚ ᱦᱩᱭᱩᱜ ᱠᱟᱱ ᱜᱮᱭᱟ
ᱟᱪᱪᱷᱟ ᱛᱟᱦᱞᱮ ᱟᱯᱮ ᱥᱮᱫ ᱫᱚ ᱵᱮᱥᱤ ᱫᱚ ᱛᱟᱦᱞᱮ ᱚᱱᱟ ᱠᱚᱜᱮ ᱵᱮᱵᱚᱦᱟᱨᱚᱜ ᱠᱟᱱᱟ ᱵᱟᱝ ᱥᱮ᱾
ᱦᱮᱸ ᱟᱨ ᱟᱯᱮ ᱱᱚᱱᱛᱮ ᱫᱚ
ᱟᱞᱮ ᱱᱚᱱᱛᱮ ᱦᱚᱸ ᱱᱮᱛᱟᱨ ᱫᱚ ᱯᱟᱞᱴᱟᱣ ᱦᱤᱡᱩᱜ ᱠᱟᱱ ᱥᱮ ᱚᱱᱟ ᱡᱩᱜᱽ ᱨᱮᱱᱟᱜ ᱚᱨᱥᱚᱝ ᱛᱮ ᱱᱤᱛᱚᱜ ᱫᱚ ᱱᱚᱣᱟ ᱜᱮᱠᱚ ᱵᱮᱵᱚᱦᱟᱨᱮᱜ ᱠᱟᱱᱟ ᱱᱚᱛᱮ ᱦᱚᱸ ᱞᱟᱦᱟ ᱫᱚ ᱱᱟᱦᱮᱞ ᱠᱚ ᱡᱟᱹᱥᱛᱤ ᱛᱟᱦᱮᱸ ᱠᱟᱱ ᱨᱮᱦᱚᱸ ᱢᱟᱱᱮ ᱰᱟᱝᱨᱟ ᱱᱟᱦᱮᱞ ᱠᱚ ᱟᱫᱚ ᱱᱤᱛᱚᱜ ᱫᱚ ᱚᱱᱟ ᱠᱚᱫᱚ ᱵᱟᱹᱭ ᱵᱟᱹᱭ ᱛᱮ ᱠᱚᱢ ᱤᱫᱤᱭᱮᱜ ᱠᱟᱱᱟ ᱠᱚ᱾
ᱟᱪᱪᱷᱟ
ᱟᱨ ᱱᱟ ᱴᱟᱠᱴᱟᱨ ᱠᱚᱛᱮ ᱫᱚ ᱧᱮᱞᱚᱜᱚᱜ ᱠᱟᱱᱟ ᱡᱮ ᱵᱟᱝ ᱢᱟ ᱚᱠᱛᱚ ᱠᱚᱦᱚᱸ ᱠᱚᱢ ᱞᱟᱜᱟᱣ ᱠᱟᱱᱟ ᱞᱟᱦᱟᱛᱮ ᱠᱷᱚᱱᱟᱜ ᱫᱚ ᱟᱫᱚ ᱪᱟᱥ ᱠᱟᱹᱢᱤ ᱠᱚ ᱡᱟ ᱛᱮ ᱞᱟᱦᱟ ᱤᱫᱤᱜ ᱢᱟᱥᱮ ᱞᱚᱜᱚᱱ ᱢᱟᱪᱷᱟ ᱦᱩᱭᱩᱜ ᱢᱟ ᱚᱱᱟ ᱞᱟᱹᱜᱤᱫ ᱛᱮ ᱴᱟᱠᱴᱟᱨ ᱠᱚᱛᱮ ᱜᱮᱠᱚ ᱥᱤ ᱦᱚᱪᱚᱭᱮᱜ ᱠᱟᱱᱟ
ᱦᱩᱸ
ᱛᱟᱦᱞᱮ ᱜᱚᱝᱠᱮ ᱟᱢ ᱚᱠᱟ ᱞᱮᱠᱟᱢ ᱧᱮᱞᱮᱜ ᱠᱟᱱᱟ ᱥᱮ ᱞᱟᱦᱟ ᱠᱷᱚᱱᱚᱡ ᱡᱩᱫᱤ ᱧᱮᱞ ᱟᱹᱜᱩ ᱦᱩᱭᱠ ᱢᱟᱱᱮ ᱚᱠᱟ ᱴᱟᱜ ᱵᱮᱥᱟ ᱟ ᱟᱵᱚᱣᱟᱜ ᱪᱟᱥ ᱞᱮᱠᱟᱛᱮ ᱡᱟᱦᱟᱸ ᱴᱨᱟᱠᱴᱟᱨ ᱱᱟᱦᱮᱞ ᱛᱮᱵᱚᱡ ᱥᱤ ᱦᱚᱪᱚᱭᱮᱫ ᱠᱟᱱᱟ ᱚᱱᱠᱟ ᱱᱟᱦᱮᱞ ᱛᱮ ᱥᱤ ᱠᱟᱛᱮᱜ ᱠᱷᱮᱛ ᱨᱮ ᱪᱟᱥ ᱵᱷᱟᱹᱜᱤᱜᱼᱟ ᱥᱮ ᱡᱟᱦᱟᱸ ᱫᱚ ᱱᱟᱦᱮᱞ ᱛᱮᱵᱚ ᱥᱤᱭᱮᱫ ᱠᱟᱱ ᱛᱟᱦᱮᱱᱟ ᱰᱟᱝᱨᱟ ᱱᱟᱦᱮᱞ ᱠᱚᱛᱮ ᱚᱱᱟ ᱞᱮᱠᱟᱛᱮ ᱦᱟᱥᱟ ᱪᱟᱥ ᱞᱟᱹᱜᱤᱫ ᱢᱟᱱᱮ ᱱᱟᱯᱟᱭ ᱦᱩᱭᱩᱜ ᱠᱟᱱ ᱛᱟᱦᱮᱱᱟ ᱚᱠᱟᱴᱟᱜ ᱛᱮ ᱵᱮᱥᱚᱜ ᱞᱮᱠᱟ ᱵᱩᱡᱩᱜ ᱠᱟᱱᱟ᱾
ᱮᱸ ᱟᱞᱤᱧᱟᱜ ᱢᱚᱛ ᱛᱮᱫᱚ ᱞᱟᱹᱭᱟᱭ ᱚᱱᱠᱟ ᱦᱤᱥᱟᱹᱵ ᱛᱮ ᱧᱮᱞ ᱞᱮᱠᱷᱟᱱ ᱡᱮ ᱰᱟᱝᱨᱟ ᱱᱟᱦᱮᱞ ᱛᱮ ᱡᱟᱦᱟᱸ ᱥᱤ ᱵᱟᱲᱟ ᱦᱩᱭ ᱠᱚᱜᱼᱟ ᱚᱱᱟ ᱛᱮᱜᱮ ᱟᱹᱞᱤᱧᱟᱜ ᱢᱚᱱ ᱛᱮᱫᱚ ᱞᱟᱹᱭᱫᱟᱭ ᱵᱷᱟᱜᱤ ᱜᱮ ᱦᱩᱭᱩᱜᱼᱟ ᱟᱨ ᱪᱮᱫ ᱪᱟᱥᱵᱟᱥ ᱠᱚ ᱱᱮᱛᱟᱨ ᱫᱚ ᱴᱟᱭᱤᱢ ᱵᱟᱧᱪᱟᱣ ᱠᱷᱟᱹᱛᱤᱨ ᱴᱷᱤᱠ ᱜᱮᱭᱟ ᱟᱨ ᱢᱟᱱᱮ ᱱᱚᱣᱟ ᱠᱚᱛᱮ ᱮᱸ ᱱᱟᱦᱮᱞ ᱵᱟᱲᱟ ᱦᱩᱭᱩᱜ ᱠᱟᱱᱟ ᱡᱮᱢᱚᱱ ᱱᱚᱜ ᱴᱨᱟᱠᱴᱟᱨ ᱯᱟᱨ ᱴᱤᱞᱟᱨ ᱱᱚᱣᱟ ᱠᱚᱛᱮ ᱠᱤᱱᱛᱩ ᱟᱞᱤᱧᱟᱜ ᱢᱚᱱᱮ ᱞᱮᱭᱟᱭ ᱮᱸ ᱰᱟᱹᱟᱝᱨᱤ ᱱᱟᱦᱮᱞ ᱛᱮᱜᱮ ᱥᱤᱭᱳᱜ ᱜᱮ ᱟᱹᱰᱤ ᱜᱮ ᱱᱟᱯᱟᱭᱟ ᱟᱹᱵᱤᱱ ᱫᱚ ᱚᱠᱟᱞᱮᱠᱟ ᱵᱤᱱ ᱢᱚᱱᱮᱭᱟᱱ ᱦᱟᱸᱜ
ᱦᱳᱭ ᱦᱳᱭ ᱟᱹᱞᱤᱧ ᱦᱚᱸ ᱟᱢ ᱡᱟᱦᱟᱸ ᱞᱮᱠᱟᱢ ᱞᱟᱹᱭ ᱠᱮᱜ-ᱟ ᱥᱮ ᱤᱧ ᱦᱚᱸ ᱚᱱᱟᱜ ᱜᱮ ᱡᱚᱛᱷᱟᱛᱱᱟᱜ ᱫᱚᱧ ᱵᱷᱟᱹᱵᱤᱭᱟ ᱥᱮ, ᱡᱟᱦᱟᱸ ᱧᱮᱞᱚᱜᱚᱜ ᱠᱟᱱᱟ, ᱡᱟᱦᱟᱸ ᱧᱮᱞ ᱟᱹᱜᱩ ᱦᱩᱭ ᱠᱟᱱᱟ, ᱡᱮ ᱚᱱᱟ ᱛᱮ ᱥᱮ, ᱰᱟᱝᱨᱟ ᱱᱟᱦᱮᱞ ᱠᱚ ᱟᱛᱮ ᱜᱮ, ᱪᱟᱥ ᱫᱚ, ᱟᱹᱰᱤ ᱱᱟᱯᱟᱭ ᱛᱮ, ᱦᱩᱭᱩᱜ ᱠᱟᱱ ᱛᱟᱦᱮᱱᱟ, ᱯᱷᱚᱞᱚᱱ ᱠᱚ
ᱦᱩᱸᱻ ᱾
ᱟᱫᱚ, ᱱᱮᱛᱟᱨ ᱫᱚ, ᱱᱚᱣᱟ ᱦᱚᱸᱛᱮ ᱠᱚ, ᱵᱮᱵᱚᱦᱟᱨᱮᱫ ᱠᱟᱱᱟ, ᱡᱟᱦᱟᱸᱭ ᱢᱚᱸᱡᱽ ᱛᱮ, ᱡᱟᱦᱟᱸᱭ ᱦᱟᱜ, ᱱᱟᱦᱮᱞ ᱢᱮᱱᱟᱜ ᱟᱠᱟᱫᱟ ᱥᱮ, ᱥᱤᱢᱯᱤᱞ ᱧᱚᱜᱟᱜ, ᱚᱱᱟ ᱴᱟᱱ ᱫᱚ, ᱴᱷᱤᱠ ᱜᱮᱭᱟ, ᱢᱮᱱ ᱮᱠᱷᱟᱱ, ᱡᱟᱦᱟᱸ ᱨᱩᱴᱟᱨ ᱠᱚ, ᱵᱮᱵᱚᱦᱟᱨᱮᱜ ᱠᱟᱱᱟ ᱚᱱᱟ ᱛᱮᱫᱚ, ᱩᱥᱟᱹᱨᱟᱜ ᱠᱟᱱ ᱨᱮᱦᱚᱸ, ᱢᱟᱱᱮ, ᱞᱟᱦᱟᱛᱮ ᱞᱮᱠᱟ, ᱠᱷᱮᱛ ᱫᱚ, ᱚᱱᱠᱟ ᱞᱮᱠᱟᱛᱮ, ᱵᱟᱝ ᱦᱩᱭᱩᱜ ᱠᱟᱱᱟ ᱾
ᱦᱩᱸᱻ ᱾ ᱟᱨ ᱪᱟᱥ ᱫᱚ, ᱛᱟᱦᱚᱞᱮ, ᱪᱮᱫ? ᱠᱚᱯᱮ, ᱪᱟᱥ ᱵᱟᱲᱟᱭ ᱜᱮᱭᱟ, ᱛᱟᱦᱚᱞᱮ
ᱩᱸᱻ ᱪᱟᱞ ᱛᱚ ᱚᱱᱠᱟ, ᱱᱤᱛᱚᱜ ᱫᱚ, ᱦᱩᱲᱩ ᱨᱚᱦᱚᱭ ᱠᱚᱜᱮ, ᱦᱩᱲᱩ ᱨᱚᱦᱚᱭ ᱫᱤᱱ ᱠᱟᱱ, ᱛᱟᱵᱚᱱ ᱜᱮᱭᱟ ᱾ ᱟᱫᱚ, ᱚᱱᱟᱛᱮ, ᱦᱩᱲᱩ ᱨᱦᱚᱭ ᱠᱚᱜᱮ, ᱦᱩᱭᱩᱜ ᱠᱟᱱᱟ, ᱟᱨ ᱚᱱᱟ, ᱵᱮᱜᱚᱨ ᱫᱚ ᱚᱨᱟᱜ ᱠᱚᱨᱮ, ᱡᱟᱜᱽ ᱜᱮ, ᱡᱚᱢ ᱵᱟᱨᱟ, ᱞᱮᱠᱟ ᱥᱮ ᱱᱟᱥᱮᱱᱟᱜ ᱵᱟᱡᱟᱨ ᱠᱚᱨᱮ, ᱟᱹᱠᱷᱨᱤᱧ ᱵᱟᱨᱟ ᱞᱮᱠᱟ, ᱥᱚᱵᱡᱤ ᱠᱚ ᱨᱚᱦᱚᱭ ᱵᱟᱨᱟ, ᱦᱩᱭᱩᱜ ᱠᱟᱱᱟ ᱾
ᱟᱪᱪᱷᱟ ᱾
ᱟᱫᱚ, ᱚᱱᱟ ᱠᱚ ᱥᱚᱵᱡᱤ, ᱥᱚᱵᱡᱤ ᱠᱚ, ᱢᱮᱱᱟᱜ ᱟᱠᱟᱜᱼᱟ, ᱵᱟᱲᱜᱮ ᱠᱚᱨᱮ ᱥᱮ, ᱡᱟᱦᱟᱸ ᱜᱷᱩᱴᱩ ᱠᱷᱮᱛ ᱠᱚᱨᱮ, ᱢᱮᱱᱟᱜ ᱟᱠᱟᱜᱼᱟ ᱾
ᱦᱮᱸᱻ ᱾
ᱛᱚ, ᱚᱱᱟ ᱠᱚᱜᱮ, ᱱᱤᱛᱚᱜᱜ ᱫᱚ, ᱟᱠᱷᱨᱤᱧ ᱵᱟᱨᱟ ᱠᱟᱛᱮᱫ, ᱡᱟᱜᱮ, ᱡᱟ ᱩᱰᱤᱡ ᱜᱮ ᱠᱟᱹᱣᱰᱤ, ᱟᱨᱡᱟᱣ ᱦᱩᱭᱩᱜ ᱠᱟᱱ ᱜᱮᱭᱟ ᱾
ᱟᱪᱪᱷᱟ ᱾
ᱛᱟᱦᱚᱞᱮ, ᱟᱯᱮ ᱥᱮᱱ ᱫᱚ, ᱪᱮᱫ ᱠᱚ? ᱚ ᱥᱟᱣᱨᱩ ᱵᱮᱜᱚᱨ ᱫᱚ, ᱟᱨ ᱮᱴᱟᱜ ᱜᱟᱜ ᱠᱚᱫᱚ, ᱵᱟᱯᱮ ᱨᱚᱦᱚᱭ ᱵᱟᱲᱟ ᱟᱠᱟᱫᱼᱟ, ᱥᱮ ᱪᱮᱫ ᱞᱮᱠᱟ ᱾
ᱦᱮᱸᱻ, ᱦᱩᱲᱩ ᱵᱮᱜᱚᱨ, ᱩᱸᱜ ᱱᱚᱝᱠᱟ ᱦᱩᱭᱩᱜ ᱜᱮᱭᱟ, ᱟᱨᱚ ᱦᱩᱭᱩᱜ ᱜᱮᱭᱟ, ᱡᱮᱢᱚᱱ ᱥᱚᱵᱽᱡᱤ ᱠᱚᱦᱚᱸ, ᱟᱞᱮ ᱚᱱᱛᱮ ᱫᱚ, ᱪᱟᱥ ᱵᱟᱲᱟ ᱦᱩᱭᱩᱜ ᱜᱮᱭᱟ ᱾ ᱚᱱᱟ ᱵᱮᱜᱚᱨ ᱛᱮᱦᱚᱸ, ᱡᱟᱦᱟᱸ ᱵᱟᱦᱟ ᱠᱚᱦᱚᱸ ᱞᱮ, ᱪᱟᱥ ᱵᱟᱲᱟᱭ ᱜᱮᱭᱟ, ᱱᱚᱜ ᱱᱚᱝᱠᱟ ᱪᱟᱥ ᱠᱚ, ᱦᱩᱭᱩᱜ ᱜᱮᱭᱟ ᱾ ᱟᱨ ᱪᱮᱫ ᱞᱮᱠᱟ? ᱠᱷ-ᱩᱸᱷ-ᱦ ᱾
ᱛᱟᱦᱚᱞᱮ ᱜᱚᱝᱠᱮ, ᱵᱟᱦᱟ ᱪᱟᱥ ᱤᱫᱤ ᱠᱟᱛᱮᱫ ᱫᱚ, ᱚᱠᱟᱞ ᱞᱮᱠᱟ? ᱢᱟᱱᱮ, ᱚᱠᱟᱞᱮ ᱞᱮᱠᱟ, ᱞᱟᱵᱷ ᱢᱮᱱᱟᱜ ᱟᱠᱟᱫᱟ, ᱥᱮ, ᱪᱮᱫ ᱞᱮᱠᱟ ᱠᱷᱚᱨᱚᱪ ᱠᱚ, ᱢᱮᱱᱟᱜ ᱟᱠᱟᱫ, ᱚᱱᱟ ᱠᱚ, ᱠᱟᱹᱴᱤᱡ ᱞᱟᱹᱭ ᱞᱮᱠᱷᱟᱱ ᱵᱷᱟᱜᱮ ᱠᱚᱣᱟᱜ ᱫᱚ
ᱵᱟᱦᱟ ᱪᱟᱥ ᱫᱚ, ᱧᱮᱞ ᱵᱤᱱ, ᱵᱟᱦᱟ ᱫᱚ, ᱟᱹᱰᱤ ᱨᱚᱠᱚᱢ ᱵᱟᱦᱟ ᱦᱮᱱᱟᱜᱼᱟ ᱛᱚ, ᱡᱮᱢᱚᱱ ᱠᱩᱥᱢᱤ ᱵᱟᱦᱟ, ᱨᱚᱡᱚᱱᱤᱜᱚᱱᱫᱷᱟ ᱟᱨᱚ, ᱟᱹᱰᱤ ᱟᱭᱢᱟ ᱜᱟᱱ, ᱦᱮᱱᱟᱜᱼᱟ ᱾ ᱛᱚ, ᱚᱱᱟ ᱞᱮᱠᱟᱛᱮ, ᱧᱮᱞ ᱞᱮᱠᱷᱟᱱ, ᱟᱼ ᱢᱟᱱᱮ, ᱟᱞᱟᱫᱟ ᱟᱞᱟᱫᱟ, ᱠᱷᱚᱨᱚᱪ ᱦᱚᱸ ᱢᱮᱱᱟᱜᱼᱟ ᱾ ᱮᱵᱟᱨ ᱡᱩᱫᱤ, ᱠᱷᱚᱨᱚᱪ ᱢᱤᱫᱴᱟᱝ, ᱡᱩᱫᱤ ᱵᱟᱲᱟᱭ ᱥᱟᱱᱟᱭᱮᱫ ᱵᱤᱱᱟ ᱛᱳᱭ, ᱢᱤᱫᱴᱟᱝ ᱩᱫᱷᱟᱦᱚᱨᱚᱱ ᱞᱮᱠᱟ ᱜᱮᱞᱤᱧ, ᱞᱟᱹᱭ ᱟᱵᱤᱱ ᱠᱟᱱᱟ, ᱦᱮᱸ ᱥᱮ ᱾ ᱱᱚᱜᱚᱭ ᱡᱟᱦᱟᱸ ᱨᱚᱡᱚᱱᱤ ᱜᱚᱸᱫᱷᱟ ᱡᱟᱦᱟᱸ ᱠᱚ, ᱞᱟᱹᱭ ᱭᱟᱜᱼᱟ, ᱱᱚᱣᱟ ᱴᱟᱜ, ᱡᱟᱦᱟᱸ ᱵᱟᱦᱟ ᱦᱮᱱᱟᱜᱼᱟ, ᱱᱚᱣᱟ ᱪᱟᱥ ᱨᱮ ᱡᱮᱢᱚᱱ, ᱠᱷᱚᱨᱚᱪ ᱦᱚᱸ ᱢᱮᱱᱟᱜᱼᱟ, ᱚᱱᱠᱟ ᱞᱟᱵᱷ ᱦᱚᱸ ᱢᱮᱱᱟᱜᱼᱟ, ᱛᱚ ᱚᱱᱟ ᱞᱮᱠᱟᱛᱮ, ᱛᱮ, ᱧᱮᱞ ᱞᱮᱠᱷᱟᱱ ᱫᱚ, ᱢᱟᱱᱮ, ᱪᱮᱫ ᱞᱮᱠᱟᱞᱤᱧ ᱞᱟᱹᱭᱟ? ᱯᱨᱚᱯᱷᱤᱴ ᱫᱚ, ᱦᱤᱥᱟᱹᱵᱽ ᱢᱚᱛᱚ ᱫᱚ, ᱡᱟᱫᱟ ᱜᱮ, ᱦᱮᱱᱟᱜᱼᱟ, ᱚᱱᱟ, ᱚᱱᱟᱚᱱᱟ ᱪᱟᱥ ᱠᱷᱚᱱᱟᱜ
ᱛᱟᱦᱚᱞᱮ ᱟᱯᱮ ᱠᱚᱫᱚ ᱢᱟᱱᱮ ᱚᱠᱟ ᱡᱚᱛᱚ ᱡᱚᱛᱚ ᱨᱚᱠᱚᱢᱟᱜ ᱜᱮᱯᱮ ᱪᱟᱥ ᱛᱟᱦᱮᱱᱟ ᱥᱮ ᱥᱮ ᱡᱟᱦᱟᱸ ᱠᱚᱫᱚ ᱵᱷᱟᱜᱮ ᱧᱚᱜ ᱛᱮ ᱯᱨᱚᱯᱷᱤᱴ ᱦᱩᱭᱩᱜᱼᱟ ᱥᱮ ᱢᱟᱱᱮ ᱚᱱᱠᱟ ᱧᱚᱜ ᱜᱮ ᱡᱟᱦᱟᱸ ᱛᱮᱫᱚ ᱠᱟᱹᱣᱰᱤ ᱟᱨᱡᱟᱣ ᱡᱟᱹᱥᱛᱤ ᱦᱩᱭᱩᱜᱼᱟ ᱚᱱᱠᱟᱱᱟᱜ ᱜᱮᱯᱮ ᱪᱟᱥ ᱵᱟᱲᱟᱭ ᱛᱟᱦᱮᱱᱟ ᱵᱮᱥ ᱡᱟᱹᱥᱛᱤ ᱫᱚ
ᱪᱟᱥ ᱫᱚ ᱱᱚᱝᱠᱟ ᱫᱚ ᱵᱟᱝᱟ ᱢᱟᱱᱮ ᱦᱩᱲᱩ ᱪᱟᱥ ᱫᱚ ᱦᱩᱲᱩ ᱜᱮ ᱪᱟᱥ ᱦᱩᱭᱩᱜᱼᱟ ᱚᱱᱟ ᱵᱟᱫᱛᱮ ᱵᱟᱦᱟ ᱢᱤᱫᱴᱟᱝ ᱥᱤᱡᱤᱱ ᱞᱮ ᱪᱟᱥ ᱜᱮᱭᱟ ᱟᱨ ᱪᱮᱫ ᱟᱞᱮ ᱟᱞᱮ ᱱᱤᱛᱚᱜ ᱢᱟ ᱯᱮᱭᱟ ᱥᱤᱡᱤᱱ ᱜᱮ ᱪᱟᱥ ᱦᱩᱭᱩᱜᱼᱟ ᱯᱮᱭᱟ ᱥᱤᱡᱤᱱ ᱢᱚᱫᱽ ᱢᱤᱫᱴᱟᱝ ᱥᱤᱡᱤᱱ ᱫᱚ ᱵᱟᱦᱟ ᱞᱮ ᱪᱟᱥ ᱜᱮᱭᱟ ᱟᱨ ᱵᱟᱠᱤ ᱵᱟᱨᱭᱟ ᱥᱤᱡᱤᱱ ᱫᱚ ᱦᱩᱲᱩ ᱜᱮᱞᱮ ᱪᱟᱥ ᱜᱮᱭᱟ
ᱛᱟᱦᱚᱞᱮ ᱟᱯᱮ ᱥᱮᱱ ᱫᱚ ᱟᱹᱰᱤ ᱱᱟᱯᱟᱭ ᱜᱮᱭᱟ ᱪᱟᱥ ᱠᱚ ᱤᱫᱤ ᱠᱟᱛᱮᱫ ᱫᱚ ᱥᱮ ᱦᱟᱥᱟ ᱠᱚᱦᱚᱸ ᱚᱱᱠᱟ ᱵᱷᱟᱵ ᱛᱮᱜᱮ ᱛᱮᱭᱟᱨ ᱜᱮᱭᱟ ᱡᱮ ᱪᱟᱥ ᱥᱳᱚᱢᱚᱭ ᱥᱮ ᱡᱟᱦᱟᱸ ᱡᱚᱛᱚ ᱥᱚᱢᱚᱭ ᱜᱮ ᱡᱚᱠᱷᱚᱱ ᱪᱟᱥ ᱦᱩᱭᱩᱜᱼᱟ ᱮᱸᱱᱮᱠᱷᱟᱱ ᱫᱚ ᱯᱟᱞᱮᱱ ᱯᱷᱚᱞᱚᱱ ᱠᱚᱦᱚᱸ ᱵᱷᱟᱜᱤ ᱜᱮ ᱦᱩᱭᱩᱜ ᱛᱟᱦᱮᱱᱟ ᱵᱟᱝ ᱥᱮ
ᱦᱮᱸ ᱟᱹᱰᱤ ᱱᱟᱯᱟᱭ ᱜᱮ ᱦᱩᱭᱩᱜ ᱜᱮᱭᱟ
ᱛᱟᱦᱚᱞᱮ ᱫᱷᱟᱨᱚᱱ ᱫᱤᱱ ᱫᱚ ᱟᱯᱮ ᱫᱚ ᱪᱮᱫ ᱠᱚᱛᱮ ᱢᱟᱱᱮ ᱚᱱᱠᱟ ᱥᱮᱞᱳ ᱠᱚᱥᱮ ᱯᱟᱢᱯ ᱠᱚ ᱢᱮᱱᱟᱜ ᱟᱠᱟᱜ ᱥᱮ ᱪᱮᱫ ᱫᱟᱜ ᱠᱚᱛᱮ ᱯᱮ ᱪᱟᱥ ᱵᱟᱲᱟᱭ ᱜᱮᱭᱟ
ᱦᱮᱸ ᱟᱞᱮ ᱚᱱᱛᱮ ᱫᱚ ᱥᱮᱞᱚ ᱫᱚ ᱵᱟᱹᱱᱩᱜᱼᱟ ᱥᱮᱞᱚ ᱫᱚ ᱟᱹᱰᱤ ᱫᱤᱱ ᱨᱮᱜᱮ ᱵᱚᱱᱫᱚ ᱟᱠᱟᱱᱟ ᱛᱟᱦᱮᱸᱜ ᱠᱟᱱᱟ ᱞᱟᱦᱟ ᱟᱨ ᱱᱮᱛᱟᱨ ᱫᱚ ᱯᱟᱢᱯ ᱛᱮᱜᱮ ᱫᱟᱜ ᱠᱚ ᱨᱟᱠᱟᱵ ᱦᱩᱭᱩᱜ ᱠᱟᱱᱟ ᱟᱨ ᱚᱱᱟ ᱛᱮᱜᱮ ᱪᱟᱥᱵᱟᱥ ᱫᱚ ᱴᱷᱤᱠ ᱴᱷᱟᱠ ᱵᱷᱟᱵᱮ ᱠᱚᱨᱟᱣ ᱦᱩᱭᱩᱜ ᱠᱟᱱᱟ ᱱᱮᱛᱟᱨ ᱫᱚ
ᱟᱪᱷᱟ ᱟᱹᱰᱤ ᱱᱟᱯᱟᱭ ᱜᱮᱛᱟᱯᱮᱭᱟ ᱚᱱᱛᱮᱱᱟᱜ ᱥᱩᱡᱳᱜᱽ ᱥᱩᱵᱤᱫᱷᱟ ᱠᱚᱫᱚ ᱢᱟᱱᱮ ᱵᱷᱟᱜᱮ ᱴᱷᱤᱠ ᱜᱮ ᱢᱮᱱᱟᱜ ᱟᱠᱟᱫ ᱛᱟᱯᱮᱭᱟ ᱵᱟᱝᱟ ᱟᱞᱮ ᱟᱞᱮ ᱱᱚᱛᱮ ᱫᱚ ᱚᱱᱠᱟ ᱞᱮᱠᱟ ᱥᱩᱵᱤᱫᱷᱟ ᱠᱚᱫᱚ ᱵᱟᱹᱱᱩᱜ ᱟᱠᱟᱜ ᱟ ᱱᱚᱛᱮ ᱫᱚ ᱡᱟᱦᱟᱸ ᱡ ᱱᱚᱣᱟ ᱟᱥᱟᱨ ᱥᱟᱱ ᱵᱚᱸᱜᱟ ᱡᱟ ᱩᱰᱤᱡ ᱜᱮ ᱫᱟᱜ ᱡᱟᱹᱲᱤ ᱦᱩᱭᱩᱜᱼᱟ ᱚᱱᱟ ᱟᱛᱮ ᱜᱮ ᱢᱤᱫᱵᱤᱞ ᱢᱤᱫ ᱫᱷᱟᱣ ᱜᱮ ᱦᱳᱲᱩ ᱪᱟᱥ ᱦᱩᱭᱩᱜ ᱛᱟᱦᱮᱱᱟ ᱟᱨ ᱚᱱᱟ ᱵᱮᱜᱚᱨ ᱫᱚ ᱮᱴᱟᱜᱟᱜ ᱠᱚᱫᱚ ᱢᱟᱱᱮ ᱡᱟᱦᱟᱸ ᱠᱚᱫᱚ ᱡᱟᱦᱟᱸ ᱠᱚᱨᱮ ᱫᱚ ᱫᱟᱜ ᱨᱮᱱᱟᱜ ᱥᱩᱵᱤᱫᱷᱟ ᱢᱮᱱᱟᱜ ᱟᱠᱟᱜ ᱛᱟᱠ ᱵᱟᱝᱢᱟ ᱜᱟᱹᱰᱭᱟᱹ ᱢᱮᱱᱟᱜ ᱛᱟᱠᱚᱣᱟ ᱥᱮ ᱜᱟᱰᱟ ᱫᱷᱟᱨᱮ ᱠᱚᱨᱮ ᱪᱟᱥ ᱢᱮᱱᱟᱜᱼᱟ ᱠᱷᱮᱛ ᱠᱚ ᱩᱱᱠᱩ ᱠᱚᱫᱚ ᱦᱩᱲᱩ ᱠᱚᱫᱚ ᱢᱟᱱᱮ ᱦᱩᱲᱩ ᱠᱚ ᱯᱚᱨᱮ ᱫᱚ ᱥᱚᱵᱽᱡᱤ ᱠᱚᱠᱚ ᱪᱟᱥ ᱵᱟᱲᱟᱭᱟ ᱥᱮ ᱛᱩᱲᱤ ᱠᱚ ᱮᱴᱟᱜᱟᱜ ᱡᱟᱦᱟᱸ ᱟᱞᱩ ᱠᱚ ᱚᱱᱟ ᱠᱚᱜᱮ ᱠᱚ ᱪᱟᱥ ᱵᱟᱲᱟᱭᱟ ᱵᱟᱝᱠᱷᱟᱱ ᱫᱚ ᱚᱱᱠᱟ ᱞᱮᱠᱟ ᱚᱥᱩᱵᱤᱫᱟ ᱫᱚ ᱵᱟᱹᱱᱩᱜ ᱟᱠᱟᱫᱟ ᱟᱨ ᱡᱟᱹᱥᱛᱤ ᱠᱟᱭ ᱛᱮᱫᱚ ᱧᱮᱞᱚᱜᱼᱟ ᱫᱟᱜ ᱨᱮᱱᱟᱜ ᱟᱱᱟᱴ ᱫᱟᱜ ᱨᱮᱱᱟᱜ ᱟᱱᱟᱴ ᱠᱷᱟᱹᱛᱤᱨ ᱛᱮ ᱪᱟᱥ ᱠᱚᱫᱚ ᱚᱱᱠᱟ ᱞᱮᱠᱟ ᱵᱟᱝ ᱦᱩᱭᱩᱜᱼᱟ ᱟᱫᱚ ᱯᱟᱞᱮᱱ ᱫᱟᱜ ᱨᱮᱱᱟᱜ ᱡᱩᱫᱤ ᱟᱱᱟᱴ ᱠᱚ ᱠᱚᱢ ᱤᱫᱤ ᱠᱚᱜᱼᱟ ᱥᱮ ᱥᱚᱞᱦᱮ ᱤᱫᱤ ᱠᱚᱜᱼᱟ ᱮᱸᱱᱮᱠᱷᱟᱱ ᱫᱚ ᱯᱟᱞᱮᱱ ᱟᱞᱮ ᱱᱚᱣᱟ ᱠᱚᱨᱮ ᱦᱚᱸ ᱪᱟᱥ ᱨᱮᱱᱟᱜ ᱫᱚ ᱚᱵᱷᱟᱵᱽ ᱞᱮᱠᱟ ᱫᱚ ᱵᱟᱝ ᱦᱩᱭ ᱠᱚᱜᱼᱟ ᱮᱴᱟᱜ ᱠᱤᱪᱷᱩ ᱨᱮᱱᱟᱜ ᱦᱚᱸ
ᱦᱮᱸ ᱟᱫᱚ ᱞᱟᱹᱭᱫᱟᱞᱤᱧ ᱡᱟᱦᱟᱸ ᱟᱹᱞᱩ ᱪᱟᱥ ᱨᱮᱱᱟᱜ ᱠᱟᱛᱷᱟ ᱵᱤᱱ ᱞᱟᱹᱭ ᱠᱮᱫᱟ ᱛᱚ ᱟᱹᱞᱩ ᱠᱚᱫᱚ ᱪᱟᱥ ᱵᱟᱲᱟ ᱦᱩᱭᱩᱜ ᱜᱮᱭᱟ ᱥᱮ ᱵᱟᱝᱟ ᱚᱱᱛᱮ ᱫᱚ ᱛᱟᱦᱚᱞᱮ ᱟ ᱢᱟᱱᱮ
ᱦᱳᱭ ᱢᱟ ᱞᱟᱹᱭᱢᱮ
ᱦᱮᱸ ᱞᱟᱹᱭ ᱫᱟᱞᱤᱧ ᱡᱮ ᱟᱞᱩ ᱪᱟᱥ ᱨᱮᱱᱟᱜ ᱠᱟᱛᱷᱟ ᱵᱮᱤᱱ ᱞᱟᱹᱭ ᱠᱮᱫᱼᱟ ᱥᱮ ᱟᱫᱚ ᱚᱲᱟᱜ ᱚᱸᱰᱮ ᱫᱚ ᱟᱫᱚ ᱟᱞᱩ ᱴᱟᱞᱩ ᱪᱟᱥ ᱚᱱᱟ ᱫᱷᱟᱨᱮ ᱠᱚᱨᱟᱣ ᱦᱩᱭᱩᱜ ᱜᱮᱭᱟ ᱥᱮ ᱵᱟᱝᱟ
ᱦᱳᱭ ᱢᱟᱱᱮ ᱟᱹᱞᱩ ᱪᱟᱥ ᱫᱚ ᱦᱩᱭᱩᱜ ᱜᱮᱭᱟ ᱟᱫᱚ ᱚᱱᱠᱟ ᱞᱮᱠᱟ ᱫᱚ ᱵᱟᱝ ᱡᱮ ᱡᱟᱦᱟᱸ ᱫᱚ ᱵᱟᱡᱟᱨ ᱠᱚᱨᱮ ᱟᱠᱠᱷᱨᱤᱧ ᱦᱩᱭᱩᱜᱼᱟ ᱢᱟᱱᱮ ᱩᱱᱟᱹᱜ ᱩᱸᱤᱡ ᱫᱚ ᱵᱟᱝ ᱾ ᱜᱟᱰᱟ ᱫᱷᱟᱨᱮ ᱠᱚᱨᱮ ᱠᱷᱮᱛ ᱠᱚ ᱠᱚᱢ ᱜᱮᱛᱮ ᱟᱫᱚ ᱚᱲᱟᱜ ᱠᱚᱨᱮ ᱜᱮ ᱡᱚᱢ ᱵᱟᱲᱟ ᱞᱮᱠ ᱠᱟᱡᱟ ᱩᱸᱰᱤᱜ ᱜᱮ ᱦᱩᱭᱩᱜ ᱛᱟᱦᱮᱱᱟ ᱚᱱᱟ ᱛᱮᱜᱮ ᱢᱟᱱᱮ ᱠᱤᱪᱷᱩ ᱢᱟᱹᱦᱱᱟᱹ ᱫᱚ ᱵᱷᱟᱹᱜᱤ ᱠᱚ ᱛᱮᱜᱮ ᱱᱟᱯᱟᱭ ᱛᱮᱜᱮ ᱯᱟᱨᱚᱢᱚᱜᱼᱟ ᱟᱹᱞᱩ ᱠᱚ ᱪᱟᱥ ᱠᱟᱛᱮᱜ ᱾ ᱟᱨ ᱚᱱᱟ ᱵᱮᱜᱚᱨ ᱢᱟ ᱮᱴᱟᱜᱟᱜ ᱥᱚᱵᱽᱡᱤ ᱠᱚᱦᱚᱸ ᱢᱮᱱᱟᱜ ᱟᱠᱟᱜ ᱜᱮ ᱡᱟᱦᱟᱸ ᱥᱤᱡᱤᱱ ᱥᱤᱡᱤᱱ ᱨᱮ ᱦᱩᱭᱩᱜ ᱛᱟᱦᱮᱱᱟ ᱾
ᱦᱮᱸ᱾
ᱦᱚᱭ ᱟᱫᱚ ᱚᱱᱟ ᱠᱚᱛᱮ ᱜᱮ ᱯᱟᱨᱚᱢ ᱪᱟᱞᱟᱜ ᱟᱥᱮ ᱚᱲᱟᱜ ᱨᱮᱱᱟᱜ ᱡᱚᱢ ᱧᱩ ᱞᱮᱠᱟ ᱫᱚ ᱡᱟᱹᱥ ᱥᱟᱱᱟᱢᱟᱜ ᱜᱮ ᱚᱸᱰᱚᱠᱚᱜᱼᱟ ᱚᱸᱰᱮ ᱠᱷᱚᱱᱟᱜ ᱜᱮ ᱾ ᱛᱟᱦᱚᱞᱮ ᱟᱯᱮ
ᱛᱚ ᱵᱷᱟᱹᱜᱤ ᱠᱟᱛᱷᱟ ᱜᱮ ᱾ ᱟᱫᱚ ᱱᱚᱣᱟ ᱵᱟᱫᱽ ᱛᱮ ᱟᱫᱚ ᱪᱮᱫ ᱠᱚᱵᱤᱱ ᱠᱟᱹᱢᱤ ᱵᱟᱲᱟᱭ ᱜᱮᱭᱟ?
ᱟᱫᱚ ᱱᱚᱣᱟ ᱵᱟᱫᱽ ᱠᱟᱛᱮᱜ ᱫᱚ ᱮᱠᱷᱚᱱ ᱫᱚ ᱯᱟᱲᱦᱟᱣ ᱵᱟᱲᱟ ᱦᱩᱭᱩᱜ ᱠᱟᱱᱟ ᱾ ᱟᱫᱚ ᱯᱟᱨᱦᱟ ᱵᱮᱜᱚᱨ ᱫᱚ ᱮᱴᱟᱜ ᱫᱚ ᱚᱱᱮ ᱜᱮ ᱡᱟᱠ ᱜᱮ ᱱᱤᱛᱚᱜ ᱫᱚ ᱪᱟᱥ ᱠᱟᱹᱢᱤ ᱠᱟᱱ ᱛᱮ ᱪᱟᱥ ᱦᱩᱭ ᱦᱚᱸ ᱪᱟᱥᱮᱫ ᱦᱚᱸ ᱧᱮᱞ ᱦᱩᱭ ᱵᱟᱲᱟᱜ ᱜᱮᱭᱟ ᱟᱨ ᱵᱟᱠᱷᱟᱱ ᱫᱚ ᱵᱟᱦᱨᱮ ᱠᱚᱨᱮ ᱜᱮ ᱛᱟᱦᱮᱸ ᱦᱩᱭᱩᱜ ᱜᱮᱭᱟ ᱡᱮ ᱯᱟᱲᱦᱟᱣ ᱦᱩᱭᱩᱜ ᱠᱟᱱᱟ ᱾ ᱦᱚᱭ ᱛᱟᱦᱚᱞᱮ ᱟᱹᱵᱤᱱ ᱫᱚ ᱪᱮᱫ ᱠᱚᱵᱤᱱ ᱪᱤᱠᱟᱹᱭ ᱜᱮᱭᱟ ᱚᱱᱟ ᱠᱚ ᱠᱟᱹᱢᱤ ᱵᱮᱜᱚᱨ ᱫᱚ?
ᱟᱹᱞᱤᱧ ᱫᱚ ᱯᱟᱲᱦᱟᱣ ᱫᱚ ᱟᱹᱰᱤ ᱫᱤᱱ ᱨᱮᱞᱤᱧ ᱵᱟᱹᱜᱤᱭᱟᱠᱟᱜᱼᱟ ᱾ ᱟᱨ ᱦᱤᱛᱚᱜ ᱫᱚ ᱚᱲᱟᱜ ᱨᱮᱜᱮ ᱦᱮᱱᱟᱜ ᱞᱤᱧᱟᱹ ᱦᱮᱸ ᱠᱷᱮᱛ ᱠᱚᱨᱮ ᱜᱮ ᱪᱟᱞᱟᱣ ᱵᱟᱲᱟ ᱠᱟᱛᱮᱜ ᱠᱟᱹᱢᱤ ᱵᱟᱲᱟ ᱠᱚ ᱦᱩᱭᱩᱜ ᱜᱮᱭᱟ ᱾ ᱟᱨ ᱱᱚᱣᱟ ᱠᱚᱜᱮᱞᱤᱧ ᱠᱟᱹᱢᱤ ᱜᱮᱭᱟ ᱯᱟᱲᱦᱟᱣ ᱫᱚ ᱟᱹᱰᱤ ᱫᱤᱱ ᱨᱮᱞᱤᱧ ᱵᱚᱱᱫᱚ ᱟᱠᱟᱟᱜᱼᱟ ᱾
ᱦᱚᱭ ᱟᱫᱚ ᱱᱚᱣᱟ ᱜᱮ ᱞᱟᱹᱭ ᱫᱚ ᱡᱮ ᱠᱟᱹᱢᱤ ᱫᱚ ᱞᱟᱹᱠᱛᱤ ᱠᱟᱱ ᱛᱟᱵᱚᱱ ᱜᱮᱭᱟ ᱥᱟᱱᱟᱢ ᱠᱚᱣᱟᱜ ᱜᱮ ᱾ ᱮᱱᱛᱮ ᱨᱮᱦᱚᱸ ᱡᱩᱫᱤ ᱠᱤ ᱯᱟᱲᱦᱟᱣ ᱡᱩᱫᱤ ᱵᱷᱟᱹᱜᱤ ᱮᱠᱴᱩ ᱞᱟᱦᱟ ᱧᱚᱜ ᱡᱩᱫᱤ ᱵᱚ ᱯᱟᱲᱦᱟᱣ ᱞᱟᱦᱟ ᱠᱚᱜᱼᱟ ᱮᱸᱰᱮᱠᱷᱟᱱ ᱫᱚ ᱡᱚᱛᱚ ᱠᱚᱨᱮᱜ ᱜᱮᱥᱮ ᱥᱩᱵᱤᱫᱷᱟ ᱧᱟᱢ ᱠᱚᱜᱼᱟ ᱥᱮ ᱾ ᱢᱟᱱᱮ ᱱᱤᱡᱮᱨᱟᱜ ᱦᱚᱸ ᱜᱮᱭᱟᱱ ᱟᱨᱡᱟᱣ ᱞᱟᱹᱜᱤᱫ ᱫᱚ ᱱᱟᱯᱟᱭ ᱠᱚᱜ ᱛᱟᱵᱚᱱ ᱜᱮᱭᱟ ᱟᱫᱚ ᱚᱠᱛᱮ ᱨᱮᱱᱟᱜ ᱮᱴᱠ ᱚᱠᱛᱮ ᱨᱮᱱᱟᱜ ᱚᱱᱠᱟ ᱚᱵᱚᱥᱛᱟ ᱡᱩᱫᱤ ᱚᱱᱠᱟ ᱛᱮ ᱡᱩᱫᱤ ᱯᱟᱲᱦᱟᱣ ᱠᱚ ᱦᱟᱹᱯᱤᱫ ᱤᱫᱤ ᱟᱠᱟᱱᱟ ᱮᱸᱰᱮ ᱠᱷᱟᱱ ᱫᱚ ᱚᱱᱟ ᱫᱚ ᱞᱟᱹᱭ ᱛᱮᱫᱚ ᱪᱮᱫ ᱜᱮ ᱵᱟᱝ ᱠᱟᱱᱟ ᱟᱨ ᱵᱟᱝᱠᱷᱟᱱ ᱥᱩᱡᱳᱜᱽ ᱧᱟᱢ ᱞᱮᱱᱠᱷᱟᱡ ᱫᱚ ᱯᱟᱲᱦᱟᱣ ᱠᱚᱜ ᱫᱚ ᱱᱟᱯᱟᱭᱚᱜ ᱠᱟᱱ ᱜᱮᱭᱟ ᱵᱟᱝ ᱥᱮ ᱾
ᱦᱮᱸ ᱮᱠᱫᱚᱢ ᱱᱚᱣᱟ ᱫᱚ ᱴᱷᱤᱠ ᱠᱟᱛᱷᱟ ᱜᱮᱵᱤᱱ ᱞᱟᱹᱭ ᱟᱠᱟᱜᱼᱟ ᱾
ᱦᱚᱭ ᱛᱟᱦᱟᱞᱮ
ᱟᱫᱚ ᱱᱤᱛᱚᱜ ᱫᱚ ᱚᱱᱛᱮ ᱫᱚ ᱛᱟᱦᱚᱞᱮ ᱥᱤᱛᱩᱝ ᱠᱟᱜᱟᱭ ᱥᱮ ᱫᱟᱜ ᱮᱫ ᱜᱮᱭᱟᱭ ᱮᱠᱷᱚᱱᱳ ᱛᱟᱦᱚᱞᱮ?
ᱵᱟᱝᱟ ᱵᱟᱝᱟ ᱱᱤᱛᱚᱜ ᱫᱚ ᱥᱤᱛᱩᱝ ᱟᱠᱟᱜᱼᱟᱭ ᱾ ᱚᱱᱟᱛᱮ ᱵᱟᱦᱨᱮ ᱥᱮᱫ ᱨᱮ ᱠᱟᱹᱴᱤᱡ ᱫᱷᱟᱨᱟᱭ ᱩᱰᱩᱠ ᱦᱩᱭ ᱟᱠᱟᱱᱟ ᱥᱮ ᱱᱚᱛᱮ ᱾ ᱠᱷᱮᱛ ᱠᱚᱦᱚᱸ ᱧᱮᱞ ᱦᱩᱭᱩᱜ ᱠᱟᱱᱟ ᱡᱮ ᱚᱠᱟᱞᱮᱠᱟ ᱫᱟᱜ ᱠᱮᱜᱼᱟᱭ ᱥᱮ ᱚᱠᱟᱞᱮ ᱞᱮᱠᱟ ᱫᱟᱜ ᱡᱚᱢᱟᱭᱮᱱᱟ ᱥᱮ ᱵᱟᱝ ᱡᱚᱢᱟᱭᱮᱱᱟ ᱾
ᱚ ᱟᱨ ᱠᱷᱮᱛ ᱠᱚ ᱧᱮᱞ ᱵᱤᱱ ᱪᱟᱞᱟᱣ ᱞᱮᱠᱷᱟᱱ ᱟᱫᱚ ᱠᱩᱰᱤ ᱠᱚᱵᱤᱱ ᱤᱫᱤ ᱜᱮᱭᱟ ᱥᱮ ᱵᱟᱝᱟ ᱠᱷᱮᱛ ᱠᱚ ᱵᱷᱟᱹᱜᱤ ᱴᱷᱤᱠ ᱱᱟᱜ ᱫᱟᱜ ᱠᱚ ᱵᱷᱟᱹᱜᱤ ᱴᱷᱤᱠ ᱡᱚᱢᱟ ᱦᱚᱪᱚ ᱞᱟᱹᱜᱤᱫ ᱾ ᱛᱚᱞ ᱠᱚ ᱚᱱᱟ ᱟᱲᱮ ᱠᱚ ᱾
ᱵᱟᱝ ᱚᱱᱠᱟ ᱞᱮᱠᱟ ᱫᱚ ᱵᱟᱝ ᱮ ᱫᱟᱜ ᱟᱠᱟᱫᱟ ᱦᱟᱸᱜ ᱚᱱᱠᱟ ᱞᱮᱠᱟ ᱫᱚ ᱟᱹᱣᱤᱭᱟᱜᱼᱟ ᱟᱫᱚ ᱤᱱᱛᱩᱚᱜ ᱠᱚᱱᱟᱜ ᱫᱚ ᱵᱟᱝ ᱤᱫᱤ ᱦᱩᱭᱩᱜ ᱠᱟᱱᱟ ᱡᱟᱦᱟᱸ ᱫᱚ ᱠᱷᱮᱛᱚ ᱟᱨᱮ ᱠᱚᱦᱚᱸ ᱚᱱᱠᱟ ᱜᱮ ᱢᱟᱨᱟᱝ ᱜᱮ ᱛᱮ ᱚᱱᱟ ᱞᱮᱠᱟ ᱫᱚ ᱢᱟᱱᱮ ᱚᱱᱠᱟ ᱚᱥᱩᱵᱤᱫᱷᱟ ᱫᱚ ᱵᱟᱹᱱᱩᱜ ᱠᱟᱫᱟ ᱡᱮ ᱵᱟᱝᱢᱟ ᱡᱮ ᱫᱟᱜ ᱚᱱᱮ ᱠᱷᱮᱛ ᱞᱟᱨᱟ ᱠᱟᱛᱮᱜ ᱥᱮ ᱤᱭᱟᱹ ᱠᱟᱛᱮᱫ ᱫᱟᱜ ᱟᱹᱛᱩ ᱥᱮᱱ ᱮᱴᱟᱜ ᱥᱮᱫ ᱚᱱᱠᱟ ᱞᱮᱠᱟ ᱫᱚ ᱵᱟᱹᱱᱩᱜᱼᱟ ᱾
ᱟᱪᱪᱷᱟ ᱾
ᱦᱚᱭ ᱾ ᱛᱟᱦᱞᱮ ᱜᱚᱝᱠᱮ ᱢᱮᱱᱫᱤᱧ ᱚᱠᱛᱚ ᱠᱚᱦᱚᱸ ᱯᱚᱞᱚ ᱢᱮᱱᱟᱜ ᱟᱭᱢᱟ ᱜᱮ, ᱟᱨᱦᱚᱸ ᱛᱟᱭᱚᱢ ᱫᱟᱨᱟᱢ ᱜᱟᱞᱢᱟᱨᱟᱣ ᱦᱩᱭᱩᱜ-ᱟ ᱥᱮ ᱱᱚᱣᱟ ᱠᱚ ᱤᱫᱤ ᱠᱟᱛᱮᱫ ᱟᱭᱢᱟ ᱜᱟᱱ ᱠᱟᱛᱷᱟᱜ ᱜᱮ ᱨᱚᱯᱚᱲ ᱛᱮᱱᱟᱜ ᱫᱚ ᱢᱮᱱᱟᱜ ᱜᱮᱭᱟ ᱥᱮ ᱵᱟᱝ ᱪᱟᱵᱟᱜ-ᱟ᱾
ᱦᱮᱸ᱾
ᱟᱫᱚ ᱛᱟᱭᱚᱢ ᱫᱟᱨᱟᱢ ᱱᱟᱜ ᱠᱷᱟᱱ ᱜᱟᱞᱢᱟᱨᱟᱣ ᱦᱩᱭᱩᱜ-ᱟ ᱮᱸᱰᱮ ᱠᱷᱟᱱ ᱫᱚ᱾ ᱦᱳᱭ ᱛᱟᱦᱞᱮ ᱜᱚᱝᱠᱮ ᱫᱚᱦᱚ ᱦᱩᱭᱩᱜ ᱠᱟᱱᱟ ᱦᱳᱭ ᱥᱮ᱾
ᱴᱷᱤᱠ ᱜᱮᱭᱟ ᱛᱟᱦᱞᱮ᱾